ᱦᱮᱞᱳ
ᱦᱮᱸ ᱡᱚᱦᱟᱨ ᱜᱮ ᱜᱚᱢᱠᱮ ᱟᱸᱡᱚᱢᱚᱜ ᱠᱟᱱᱟ ᱨᱚᱲ ᱠᱚ
ᱦᱮᱸ ᱟᱸᱡᱚᱢᱚᱜ ᱠᱟᱱᱟ
ᱦᱮ ᱪᱮᱜ ᱠᱚᱵᱤᱱ ᱪᱤᱠᱟᱹ ᱵᱟᱲᱟᱭ ᱫᱟ ᱜᱚᱝᱠᱮ
ᱮᱠᱷᱚᱱ ᱫᱚ ᱚᱲᱟᱜ ᱨᱮᱜᱮ ᱢᱮᱱᱟᱜ ᱞᱤᱧᱟ ᱛᱮᱦᱮᱱ ᱥᱟᱨᱟᱫᱤᱱ ᱢᱟᱱᱮ ᱟᱞᱮᱥᱮᱫ ᱫᱚ ᱮᱫᱚᱢᱮ ᱫᱟᱜ ᱫᱟᱭ ᱟᱨ ᱱᱤᱛ ᱠᱤᱪᱷᱩᱴᱟᱭ ᱯᱷᱟᱠ ᱠᱟᱫᱟ
ᱟᱪᱪᱷᱟ ᱦᱳᱭ ᱟᱞᱮ ᱱᱚᱛᱮ ᱦᱚᱸ ᱥᱮᱛᱟᱜ ᱠᱷᱚᱱᱟᱜ ᱜᱮ ᱫᱚᱢᱮ ᱫᱟᱜ ᱠᱮᱫᱟᱭ ᱱᱤᱛᱚᱜ ᱦᱚᱸᱭ ᱫᱟᱜᱮᱜ ᱜᱮᱭᱟ
ᱟᱪᱪᱷᱟ ᱛᱟᱦᱚᱞᱮ ᱪᱟᱥ ᱵᱟᱥ ᱠᱚ ᱦᱳᱭᱳᱜ ᱠᱟᱱᱟ ᱥᱮ ᱵᱟᱝ ᱟᱯᱮ ᱚᱱᱛᱮ
ᱪᱟᱥ ᱵᱟᱥ ᱠᱚ ᱦᱳᱭ ᱦᱩᱭᱩᱜ ᱠᱟᱱᱟ ᱱᱚᱜᱼᱚᱭ ᱠᱚᱭᱮᱠᱫᱤᱱ ᱞᱟᱦᱟ ᱨᱮᱜᱮ ᱛᱚᱲᱟ ᱠᱚ ᱜᱤᱰᱤ ᱵᱟᱲᱟ ᱦᱩᱭᱱᱟ ᱟᱫᱚ ᱱᱤᱭᱟᱹ ᱫᱷᱟᱣ ᱫᱚ ᱟᱞᱮ ᱥᱮᱫ ᱫᱚ ᱠᱟᱹᱴᱤᱡ ᱫᱮᱨᱤ ᱧᱚᱜ ᱠᱟᱛᱮᱜ ᱫᱟᱜ ᱠᱮᱫᱟ ᱛᱚ ᱟᱫᱚ ᱚᱱᱟ ᱪᱟᱥᱼᱵᱟᱥ ᱠᱟᱹᱢᱤ ᱠᱚ ᱠᱟᱹᱴᱤᱡ ᱫᱮᱨᱤ ᱧᱚᱜ ᱠᱟᱛᱮᱫ ᱜᱮ ᱟᱨᱟᱢᱵᱷᱚ ᱦᱩᱭ ᱠᱟᱱᱟ ᱦᱟᱸᱜ ᱵᱟᱝ ᱠᱷᱟᱱ ᱟᱞᱮ ᱥᱮᱱ ᱫᱚ ᱱᱤᱛᱚᱜ ᱛᱮᱫᱚ ᱨᱚᱦᱚᱭ ᱠᱚ ᱟᱨᱟᱢᱵᱷᱚ ᱠᱚᱜᱼᱟ
ᱚ ᱟᱞᱮᱥᱮᱫ ᱦᱚᱸ ᱭ ᱛᱚᱞᱟ ᱠᱚ ᱜᱤᱰᱤᱭᱮᱫᱟ ᱟᱞᱮᱥᱮᱫ ᱦᱚᱸ ᱫᱮᱨᱤᱭ ᱠᱟᱱᱟ
ᱳ
ᱢᱟᱱᱮ ᱥᱟᱠᱥᱚᱵᱽᱡᱤ ᱯᱮ ᱪᱟᱥ ᱵᱟᱲᱟᱭ ᱜᱮᱭᱟ ᱥᱚᱵᱽᱡᱤ ᱠᱚ
ᱦᱮᱸ ᱪᱟᱥ ᱵᱟᱲᱟᱭ ᱜᱤᱭᱟᱞᱮ
ᱢᱟᱱᱮ ᱡᱚᱢ ᱞᱟᱹᱜᱤᱫ ᱥᱮ ᱵᱟᱡᱟᱨ ᱢᱟᱨᱠᱮᱴ ᱠᱚ ᱟᱠᱷᱨᱤᱧ ᱞᱟᱹᱜᱤᱫ ᱦᱚᱸ
ᱡᱚᱢ ᱞᱟᱹᱜᱤᱫ ᱦᱚᱸ ᱵᱟᱡᱟᱨ ᱞᱟᱹᱜᱤᱫ ᱦᱚᱸ ᱢ ᱠᱚᱢ ᱧᱚᱜ ᱡᱟᱹᱥᱛᱤ ᱫᱚ ᱵᱟᱞᱮ ᱪᱟᱥ ᱜᱮᱭᱟ ᱟᱞᱮ ᱫᱚ ᱟᱞᱮ ᱥᱮᱱ ᱫᱚ ᱡᱟᱹᱥᱛᱤ ᱫᱚ ᱦᱩᱲᱩ ᱜᱮᱠᱚ ᱪᱟᱥ ᱜᱮᱭᱟ ᱟᱨ ᱚᱱᱠᱟ ᱥᱚᱵᱡᱤ ᱠᱚᱫᱚ ᱩᱱᱟᱹᱜ ᱴᱟ ᱵᱟᱠᱚ ᱪᱟᱥ ᱵᱟᱲᱟᱭ ᱜᱮᱭᱟ᱾
ᱦᱳᱲᱳ ᱛᱤᱱ ᱵᱟᱨ ᱯᱮ ᱪᱟᱥ ᱜᱮᱭᱟ ᱵᱚᱪᱷᱚᱨ ᱨᱮ
ᱦᱮᱸ
ᱦᱳᱲᱳ ᱛᱤᱱ ᱵᱟᱨ ᱯᱮ ᱪᱟᱥ ᱜᱮᱭᱟ?
ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ ᱜᱚᱝᱠᱮ ᱟᱞᱮ ᱥᱮᱱ ᱫᱚ ᱫᱟᱜ ᱱᱟᱜ ᱚᱱᱠᱟ ᱥᱩᱵᱤᱫᱷᱟ ᱠᱚ ᱵᱟᱹᱪᱩᱜᱼᱟᱛᱚ ᱢᱤᱱᱤ ᱴᱤᱱᱤ ᱚᱱᱠᱟ ᱵᱟᱹᱪᱩᱜᱼᱟ
ᱚ ᱢᱟ ᱠᱮᱱᱮᱞ ᱠᱚ ᱥᱩᱵᱤᱫᱟ ᱠᱮᱱᱮᱞ ᱨᱮᱱᱟᱜ
ᱠᱮᱱᱮᱞ ᱠᱚᱦᱚᱸ ᱚᱱᱠᱟ ᱫᱚ ᱵᱟᱹᱪᱩᱜᱼᱟ ᱟᱫᱚ ᱚᱱᱟ ᱠᱷᱟᱹᱛᱤᱨ ᱢᱤᱫ ᱫᱷᱟᱣ ᱫᱚᱞᱮ ᱪᱟᱥ ᱜᱮᱭᱟ
ᱚ ᱟᱞᱮ ᱱᱚᱛᱮ ᱫᱚ ᱢᱟᱱᱮ ᱵᱟᱨ ᱫᱷᱟᱣ ᱪᱟᱥ ᱫᱚ ᱦᱩᱭᱩᱜ ᱜᱮᱭᱟ ᱟᱱᱮ ᱯᱟᱢ ᱠᱚ ᱢᱮᱱᱟᱜᱼᱟ ᱢᱤᱱᱤ ᱠᱚ ᱢᱮᱱᱟᱜᱼᱟ ᱥᱮᱞᱚ ᱠᱚ ᱛᱟᱯᱚᱨᱮ ᱢᱤᱫᱴᱟᱝ ᱵᱚᱲᱚ ᱡᱷᱟᱨᱱᱟ ᱢᱮᱱᱟᱜ ᱛᱟᱞᱮᱭᱟ ᱱᱚᱰᱮ ᱛᱟᱦᱞᱮ ᱚᱱᱟᱜᱮ ᱛᱚᱞ ᱦᱩᱭ ᱟᱠᱟᱱᱟ ᱵᱷᱟᱜᱤ ᱫᱤᱠ ᱛᱮ ᱥᱤᱢᱮᱱᱴ ᱫᱤᱭᱮ ᱛᱟᱦᱞᱮ ᱫᱟᱜ ᱚᱸᱰᱮ ᱠᱷᱚᱱ ᱜᱮ ᱦᱟᱛᱟᱣ ᱦᱩᱭᱩᱜ ᱜᱮᱭᱟ ᱟᱨ ᱪᱟᱥ ᱥᱚᱢᱚᱭ ᱫᱚ ᱠᱮᱱᱮᱞ ᱫᱟᱜ ᱠᱚ ᱟᱲᱟᱜ ᱜᱮᱭᱟ ᱛᱟᱦᱞᱮ ᱪᱟᱥ ᱞᱟᱹᱜᱤᱫ ᱫᱚ ᱫᱟᱜ ᱨᱮᱱᱟᱜ ᱫᱚ ᱵᱟᱝ ᱚᱵᱷᱟᱵᱚᱜᱼᱟ ᱥᱮ ᱢᱟᱱᱮ ᱥᱟᱨᱟ ᱵᱚᱪᱚᱨ ᱜᱮ ᱪᱟᱥ ᱫᱚ ᱦᱩᱭᱩᱜ ᱜᱮᱭᱟ
ᱚ
ᱪᱮ ᱦᱩᱲᱩ ᱠᱚᱯᱮ ᱪᱟᱥ ᱵᱟᱲᱟᱭ ᱜᱮᱭᱟ
ᱦᱩᱲᱩᱠᱟᱹ ᱵᱚᱞᱛᱮ ᱥᱚᱨᱱᱚ ᱛᱟᱨᱯᱚᱨ ᱞᱚᱞᱟᱴ ᱟᱨ ᱥᱩᱨᱚᱵᱷᱤ ᱟᱨ ᱪᱮᱫ ᱮᱢᱟᱱ ᱫᱚ ᱩᱰᱩ ᱟᱨᱦᱚᱸ ᱟᱭᱢᱟ ᱦᱩᱲᱩ ᱟᱭᱢᱟ ᱞᱮᱠᱟᱱ ᱦᱩᱲᱩ ᱠᱚᱜᱮ ᱢᱮᱱᱟᱜᱼᱟ ᱟᱫᱚ ᱟᱹᱞᱤᱧ ᱫᱚ ᱚᱱᱠᱟ ᱚᱲᱟᱜ ᱨᱮᱫᱚ ᱵᱟᱹᱞᱤᱧ ᱛᱟᱦᱮᱱ ᱜᱮᱭᱟ ᱛᱚ ᱟᱫᱚ ᱚᱱᱟ ᱠᱷᱟᱹᱛᱤᱨ ᱵᱟᱹᱞᱤᱧ ᱵᱟᱲᱟᱭᱟ ᱦᱮᱸ ᱱᱤᱭᱟᱹ ᱦᱚᱸᱞᱮ ᱪᱟᱥ ᱵᱟᱲᱟᱭ ᱜᱮᱭᱟ
ᱦᱮᱸ ᱟᱵᱟᱨ ᱱᱟᱣᱟ ᱦᱳᱲᱩ ᱠᱚ ᱠᱟᱱᱟ ᱨᱟᱡᱮᱱ ᱢᱟᱥ ᱢᱮᱱᱟᱜᱼᱟ ᱟᱵᱟᱨ ᱟᱹᱰᱤ ᱠᱤᱪᱷᱩ ᱜᱮ ᱢᱟᱱᱮᱛᱚ ᱴᱚᱯᱤᱠ ᱞᱤᱧ ᱞᱟᱹᱭᱮᱫᱟ ᱴᱷᱤᱠ ᱟᱪᱷᱮ ᱚᱱᱟ ᱞᱤᱭᱮ ᱠᱟᱹᱴᱤᱡ ᱞᱟᱝ ᱜᱚᱞᱯᱚ ᱞᱮᱠᱷᱟᱱ ᱵᱷᱟᱜᱮ ᱠᱚᱣᱟ
ᱟᱪᱪᱷᱟ ᱟᱪᱪᱷᱟ ᱴᱷᱤᱠ ᱜᱤᱭᱟ ᱞᱟᱹᱭ ᱵᱤᱱ
ᱦᱮᱸ ᱱᱮᱛᱟᱨ ᱧᱮᱞᱚᱜ ᱠᱟᱱᱟ ᱡᱮ ᱟᱹᱰᱤ ᱡᱟᱭᱜᱟ ᱨᱮᱜᱮ ᱡᱟᱦᱟᱸ ᱢᱟᱱᱮ ᱵᱤᱨ ᱠᱚ ᱢᱤᱱᱟᱜᱼᱟ
ᱦᱮᱸ
ᱵᱤᱨ ᱠᱚ ᱢᱟᱜ ᱠᱟᱛᱮᱜ ᱫᱤᱭᱮ ᱵᱚᱲᱚ ᱵᱚᱲᱚ ᱠᱚᱞᱠᱟᱨᱠᱷᱟᱱᱟ ᱠᱚ ᱵᱮᱱᱟᱣ ᱫᱟ ᱛᱟᱦᱚᱞᱮ ᱱᱤᱭᱟᱹ ᱛᱤᱱᱟᱹᱜ ᱟᱵᱚᱣᱟᱜ ᱥᱚᱢᱟᱡᱽ ᱯᱚᱠᱠᱷᱮ ᱵᱟ ᱟᱵᱚᱣᱟᱜ ᱢᱟᱱᱮ ᱯᱚᱨᱤᱵᱮᱥ ᱯᱚᱠᱠᱷᱮ ᱱᱟᱯᱟᱭᱚᱜ ᱠᱟᱱᱟ ᱥᱮ ᱵᱟᱹᱲᱤᱡᱚᱜ ᱠᱟᱱᱟ ᱡᱩᱫᱤ ᱠᱟᱹᱴᱤᱡ ᱵᱤ ᱞᱟᱹᱭ ᱠᱮᱭᱟ ᱛᱟᱯᱚᱨ ᱟᱞᱮ ᱠᱤᱪᱷᱩ ᱞᱤᱧ ᱞᱟᱹᱭ ᱠᱮᱭᱟ
ᱦᱮᱸ ᱱᱟᱯᱟᱭ ᱢᱟ ᱮᱠᱫᱚᱢ ᱜᱮ ᱵᱟᱝ ᱱᱟᱯᱟᱭᱚᱜ ᱠᱟᱱᱟ ᱩᱯᱚᱨᱚᱱᱛᱩ ᱚᱱᱟ ᱫᱚ ᱵᱟᱹᱲᱤᱡ ᱜᱮ ᱵᱟᱹᱲᱤᱡᱚᱜ ᱠᱟᱱᱟ ᱱᱤᱛᱚᱜ ᱚᱸ ᱧᱮᱞ ᱞᱮᱠᱷᱟᱱ ᱫᱤᱥᱚᱢ ᱨᱮᱱᱟᱜ ᱡᱷᱚᱛᱚ ᱠᱷᱚᱱᱟᱜ ᱡᱟᱹᱥᱛᱤ ᱞᱚᱞᱚ ᱯᱟᱲᱟᱜ ᱠᱟᱱᱟ ᱟᱵᱚ ᱱᱚᱣᱟ ᱵᱷᱟᱨᱚᱛ ᱫᱤᱥᱚᱢ ᱨᱮᱜᱮ ᱠᱟᱨᱚᱱ ᱵᱷᱟᱨᱚᱛ ᱨᱮᱜᱮ ᱮᱸ ᱡᱟᱦᱟᱸ ᱵᱤᱨ ᱠᱚ ᱛᱟᱦᱮᱸ ᱠᱟᱱᱟ ᱚᱱᱟ ᱠᱚ ᱢᱟᱜ ᱢᱟᱜᱮᱫ ᱛᱮ ᱠᱚᱞᱠᱟᱨᱠᱷᱟᱱᱟ ᱠᱚᱠᱚ ᱛᱮᱭᱟᱨ ᱮᱫᱟ ᱥᱮ ᱟᱹᱰᱤ ᱢᱟᱨᱟᱝ ᱯᱷᱮᱠᱴᱟᱨᱤ ᱠᱚ ᱛᱮᱭᱟᱨᱮᱫᱟ ᱛᱚ ᱟᱨᱦᱚᱸᱜ ᱱᱚᱣᱟ ᱡᱮ ᱡᱮᱢᱚᱱ ᱢᱟᱱᱮ ᱞᱚᱞᱚ ᱡᱟᱥᱛᱤᱜ ᱠᱟᱱᱟ ᱚᱱᱟ ᱥᱟᱶ ᱥᱟᱶᱛᱮ ᱮᱸ ᱵᱤᱨ ᱨᱮᱱ ᱡᱟᱦᱟᱸ ᱡᱤᱵ ᱡᱤᱭᱟᱹᱞᱤ ᱠᱚ ᱩᱱᱠᱩ ᱠᱚᱣᱟᱜ ᱦᱚᱸ ᱟᱠᱚᱣᱟᱜ ᱟᱸ ᱚᱲᱟᱜ ᱠᱚ ᱢᱟᱱᱮ ᱪᱮᱫ ᱚᱲᱟᱜ ᱠᱚ ᱟᱫᱮᱜ ᱛᱟᱠᱚᱣᱟ ᱟᱨ ᱪᱮᱫ? ᱦᱳᱭ ᱦᱳᱭ ᱦᱳᱭ
ᱛᱟᱯᱚᱨᱮ ᱟᱹᱰᱤ ᱡᱟᱭᱜᱟ ᱨᱮᱜᱮ ᱢᱟᱱᱮ ᱦᱟᱹᱛᱤ ᱠᱚ ᱢᱟᱱᱮ ᱵᱤᱨ ᱱᱤᱝᱠᱟ ᱢᱟᱜ ᱠᱷᱟᱹᱛᱤᱨ ᱛᱮ ᱛᱟᱨ ᱟᱵᱚ ᱟᱛᱳ ᱠᱚᱨᱮ ᱠᱚ ᱦᱤᱹᱡᱩᱜ ᱠᱟᱱᱟ ᱢᱟᱱᱮ ᱦᱳᱲᱳ ᱪᱟᱥ ᱠᱚ ᱡᱚᱠᱷᱚᱱ ᱦᱳᱲᱳ ᱠᱚ ᱵᱤᱞᱮᱜ ᱜᱮᱭᱟ ᱚᱱᱟ ᱥᱤᱡᱮᱱ ᱠᱚ ᱦᱟᱹᱡᱩᱜ ᱜᱮᱭᱟ ᱛᱟᱦᱚᱞᱮ ᱟᱹᱰᱤ ᱜᱮ ᱢᱟᱰᱟᱭ ᱜᱮᱭᱟ ᱠᱚ ᱱᱚᱥᱴᱚᱭ ᱜᱮᱭᱟ ᱠᱚ ᱛᱟᱦᱚᱞᱮ ᱵᱤᱨ ᱨᱮ ᱡᱩᱫᱤ ᱠᱚ ᱛᱟᱦᱮᱱᱟ ᱛᱟᱦᱮᱸ ᱠᱚᱜᱼᱟ ᱵᱤᱨ ᱠᱚ ᱛᱟᱦᱚᱞᱮ ᱟᱥᱟ ᱠᱚᱨᱚ ᱩᱱᱟᱹᱜ ᱴᱟᱜ ᱫᱚ ᱵᱟᱝᱠᱚ ᱦᱮᱡ ᱠᱚᱜᱼᱟ
ᱦᱳᱭ ᱦᱳᱭ ᱮᱠᱫᱚᱢ
ᱛᱟᱯᱚᱨᱮ ᱚᱸᱰᱮ ᱯᱚᱨᱤᱵᱮᱥᱮ ᱢᱟᱱᱮ ᱟᱹᱰᱤ ᱜᱮ ᱮᱯᱷᱮᱠᱴ ᱧᱩᱨᱩᱜ ᱠᱟᱱᱟ ᱠᱟᱨᱚᱱ ᱟᱵᱚ ᱥᱤᱡᱮᱱ ᱨᱮ ᱱᱮᱛᱟᱨ ᱵᱚᱨᱥᱟ ᱠᱚᱦᱚᱸ ᱵᱟᱝ ᱦᱟᱹᱡᱩᱜ ᱠᱟᱱᱟ
ᱦᱳᱭ ᱦᱳᱭ ᱦᱳᱭ ᱱᱤᱭᱟᱹ ᱱᱤᱭᱟᱹ ᱫᱷᱟᱣ ᱡᱮᱢᱚᱱ ᱧᱮᱞ ᱧᱟᱢᱱᱟ ᱱᱚᱜ ᱚᱭ ᱢᱟ ᱮᱴᱟᱜ ᱵᱟᱨ ᱢᱟ ᱟᱹᱰᱤ ᱞᱟᱦᱟ ᱠᱷᱚᱱᱟᱜ ᱜᱮ ᱫᱟᱜ ᱵᱟᱲᱟᱭ ᱛᱟᱦᱮᱸᱱ ᱱᱤᱭᱟᱹ ᱫᱷᱟᱣ ᱫᱚ ᱱᱚᱜᱼᱚᱭ ᱱᱤᱛᱚᱜ ᱱᱟ ᱟᱞᱮ ᱥᱮᱫ ᱢᱟ ᱱᱚᱜᱼᱚᱭ ᱱᱮᱜᱼ ᱱᱤᱭᱟᱹ ᱠᱚᱴᱟ ᱫᱤᱱ ᱞᱟᱦᱟ ᱠᱷᱚᱱᱟᱜᱼ ᱮ ᱫᱟᱜᱽ ᱮᱫᱟ
ᱦᱮᱸ
ᱦᱩ
ᱛᱟᱯᱚᱨᱮ ᱱᱮᱛᱟᱨ ᱜᱚᱨᱚᱢ ᱠᱤᱱᱛᱩ ᱚᱛᱤᱨᱤᱠᱛᱚ ᱞᱟᱦᱟ ᱛᱮᱱᱟᱜ ᱜᱚᱨᱚᱢ ᱡᱮᱢᱚᱱ ᱞᱟᱦᱟᱛᱮ ᱦᱚᱲ ᱠᱚᱣᱟᱜ ᱯᱟᱝᱠᱷᱟ ᱠᱚᱦᱚᱸ ᱵᱟᱝ ᱛᱟᱦᱮᱸᱜ ᱠᱟᱱᱟ ᱛᱚ ᱱᱤᱭᱟᱹ ᱜᱚᱨᱚᱢ ᱠᱚ ᱥᱚᱡᱡᱚ ᱜᱟᱱᱚᱜ ᱛᱟᱦᱮᱸᱫ ᱱᱮᱛᱟᱨ ᱦᱚᱲᱟᱜ ᱯᱟᱝᱠᱷᱟ ᱠᱚ ᱢᱮᱱᱟᱜ ᱨᱮᱦᱚᱸ ᱱᱤᱭᱟᱹ ᱜᱚᱨᱚᱢ ᱚᱛᱤᱨᱤᱠᱛᱚ ᱜᱚᱨᱚᱢ ᱥᱤᱛᱩᱝ ᱜᱚᱨᱚᱢ
ᱦᱳᱭ ᱦᱳᱭ
ᱱᱤᱭᱟᱹ ᱚᱛᱤᱨᱤᱠᱛᱚ ᱫᱟᱨᱮ ᱠᱚ ᱵᱤᱨ ᱠᱚ ᱢᱟᱜ ᱠᱷᱟᱹᱛᱤᱨ ᱛᱮ ᱟᱹᱰᱤ ᱜᱮ ᱵᱚᱲᱚ ᱥᱚᱲᱚ ᱢᱟᱱᱮ ᱮᱯᱷᱮᱠᱴ ᱧᱩᱨᱩᱜ ᱠᱟᱱᱟ ᱯᱚᱨᱤᱵᱮᱥᱮᱨ ᱛᱟᱨᱯᱚᱨᱮ ᱡᱟᱦᱟᱸ ᱚᱠᱥᱤᱡᱮᱱ ᱠᱚᱵᱚᱱ ᱦᱟᱛᱟᱣ ᱫᱟ ᱚᱱᱟ ᱦᱚᱸ ᱢᱟᱱᱮ ᱥᱚᱴᱷᱤᱠ ᱫᱚ ᱵᱟᱝ ᱦᱤᱡᱩᱜ ᱠᱟᱱᱟ ᱵᱷᱟᱜᱤᱭᱟᱜ ᱫᱚ ᱵᱟᱝ ᱦᱤᱡᱩᱜ ᱠᱟᱱᱟ
ᱦᱩᱸ ᱦᱩᱸ
ᱠᱚᱞᱠᱟᱨᱠᱷᱟᱱᱟ ᱡᱟᱦᱟᱸ ᱠᱚᱨᱮ ᱠᱚ ᱵᱮᱱᱟᱣᱫᱟ ᱚᱱᱟ ᱫᱷᱩᱣᱟᱺ ᱛᱮᱦᱚᱸ ᱯᱚᱨᱤᱵᱮᱥ ᱠᱚ ᱱᱚᱥᱴᱚᱜ ᱠᱟᱱᱟ, ᱦᱮᱸ
ᱦᱩ
ᱛᱚᱵᱮ ᱠᱤᱱᱛᱩ ᱠᱟᱹᱢᱤ ᱞᱟᱹᱜᱤᱫ ᱠᱚᱞᱠᱟᱨᱠᱷᱟᱱᱟ ᱦᱚᱸᱛᱚ ᱫᱚᱨᱠᱟᱨ ᱚᱸᱰᱮ ᱦᱚᱸᱛᱚ ᱟᱹᱰᱤ ᱦᱚᱲ ᱠᱟᱹᱢᱤ ᱞᱟᱹᱜᱤᱫ ᱛᱟᱦᱚᱞᱮ ᱱᱤᱭᱟᱹ ᱵᱮᱯᱟᱨ ᱪᱮᱫ ᱵᱤᱱ ᱢᱚᱱᱮᱭᱟ ᱟᱹᱵᱤᱱ?
ᱮᱸ ᱦᱮᱸ ᱠᱚᱞᱠᱟᱨᱠᱷᱟᱱᱟ ᱫᱚ ᱫᱚᱨᱠᱟᱨ ᱛᱟ ᱵᱚᱞᱮ ᱟᱫᱚ ᱟᱸ ᱡᱟᱦᱟᱸ ᱡᱟᱭᱜᱟ ᱠᱚᱨᱮᱜ ᱯᱩᱨᱟᱹ ᱮᱸ ᱵᱤᱨᱼᱵᱩᱨᱩ ᱢᱮᱱᱟᱜᱼᱟ ᱡᱟᱦᱟᱸ ᱠᱚᱨᱮᱜ ᱵᱩᱡᱷᱟᱹᱜ ᱠᱟᱱᱟ ᱡᱮ ᱱᱚᱣᱟ ᱠᱚᱨᱮ ᱫᱚ ᱟᱼᱼ ᱡᱤᱵᱽᱼᱡᱤᱭᱟᱹᱞᱤᱭᱟᱜ ᱛᱟᱦᱮᱱ ᱡᱟᱭᱜᱟ ᱠᱟᱱᱟ ᱛᱚ ᱚᱱᱮ ᱚᱱᱟ ᱡᱟᱭᱜᱟ ᱠᱚᱫᱚ ᱵᱟᱝ ᱟᱻ ᱢᱟᱜ ᱞᱮᱠᱷᱟᱱ ᱜᱮ ᱵᱷᱟᱹᱜᱮᱜᱼᱟ ᱚᱱᱟ ᱵᱤᱨ ᱠᱚᱫᱚ ᱵᱟᱝ ᱫᱷᱚᱝᱥᱚ ᱞᱮᱠᱷᱟᱱ ᱜᱮ ᱦᱩᱭᱩᱜᱼᱟ ᱟᱨᱦᱚᱸ ᱢᱟᱱᱮ ᱚᱱᱠᱟ ᱮᱴᱟᱜ ᱨᱚᱠᱚᱢ ᱡᱟᱭᱜᱟ ᱢᱮᱱᱟᱜᱼᱟ ᱡᱮᱢᱚᱱ ᱡᱮᱢᱚᱱ ᱪᱮᱫ ᱞᱤᱧ ᱞᱟᱹᱭᱟ ᱟ ᱡᱮᱢᱚᱱ ᱢᱩᱨᱩᱵᱷᱩᱢᱤ ᱠᱚ ᱚᱱᱟ ᱠᱚᱨᱮ ᱦᱚᱸ ᱛᱮᱭᱟᱨ ᱜᱟᱱᱚᱜ ᱜᱮᱭᱟ ᱟᱞᱤᱧᱟᱜ ᱢᱚᱛ ᱛᱮᱫᱚ